ᱦᱩᱸ ᱡᱚᱦᱟᱨ
ᱦᱮᱸ ᱡᱚᱦᱟᱨ ᱜᱮ ᱡᱚᱦᱟᱨ ᱜᱮ᱾
ᱟᱸ ᱨᱚᱲ ᱫᱚ ᱟᱸᱡᱚᱢ ᱧᱟᱢᱚᱜ ᱠᱟᱱᱟ ᱟᱹᱞᱤᱧᱟᱜ᱾
ᱦᱮᱸ ᱴᱷᱤᱠ ᱜᱮ ᱟᱸᱡᱚᱢᱚᱜ ᱠᱟᱱᱟ ᱟᱞᱤᱧᱟᱜ ᱟᱸᱡᱚᱢᱚᱜ ᱠᱟᱱᱟ?
ᱦᱮᱸ ᱟᱵᱤᱱᱟᱜ ᱦᱚ ᱟᱡᱚᱢᱚᱜ ᱠᱟᱱᱟ᱾
ᱟᱪᱪᱷᱟ ᱱᱟᱯᱟᱭ ᱜᱮᱛᱚ ᱵᱟᱝ?
ᱦᱮᱸ ᱱᱟᱯᱟᱭ ᱵᱟᱲᱟ ᱜᱮ ᱾
ᱟᱪᱪᱷᱟ ᱚᱲᱟᱜ ᱠᱚᱨᱮ? ᱟᱹᱞᱤᱧ ᱦᱚᱸ ᱱᱤᱛ ᱫᱷᱟᱹᱨᱤᱡ ᱛᱮᱫᱚ ᱮᱠᱷᱚᱱ ᱫᱚᱞᱤᱧ ᱱᱟᱯᱟᱭ ᱜᱮᱭᱟ ᱾ ᱟᱯᱟ ᱫᱚᱛᱚ, ᱡᱚᱢ ᱵᱟᱲᱟ ᱠᱚ ᱦᱩᱭ ᱱᱟᱥᱮ ᱟᱹᱣᱨᱤ?
ᱟᱹᱣᱨᱤ ᱟᱹᱣᱨᱤ ᱟᱹᱣᱨᱤ ᱞᱤᱧ ᱠᱤᱫᱩᱜ ᱠᱚᱜᱼᱟ ᱱᱤᱛᱚᱜ ᱫᱚ, ᱟᱹᱵᱤᱱ ᱢᱟ?
ᱟᱹᱞᱤᱧ ᱦᱚᱸ ᱟᱹᱣᱨᱤ-ᱟ, ᱤᱥᱤᱱ ᱠᱚ ᱦᱩᱭᱩᱜ ᱠᱟᱱᱟ᱾
ᱱᱤᱛᱩᱝ ᱫᱚ ᱦᱟᱸᱜ ᱵᱟᱡᱟᱨ ᱥᱮᱫ ᱨᱮᱜᱮ ᱦᱮᱱᱟᱜ ᱞᱤᱧᱟᱹ, ᱚᱱᱟ ᱵᱟᱡᱟᱨ ᱫᱤᱥᱚᱢ ᱨᱮ ᱟᱨᱠᱤ ᱱᱚᱸᱰᱲᱮᱞᱤᱧ ᱛᱟᱦᱮᱱᱟ᱾
ᱫᱤᱭᱮ ᱢᱟᱸᱡᱟᱱ ᱵᱮᱲᱟ ᱫᱚ ᱛᱚ ᱪᱮᱫ ᱯᱮ ᱪᱮᱠᱟᱭ ᱜᱮᱭᱟ? ᱠᱮᱞ ᱵᱟᱲᱟ ᱠᱚ ᱟᱪᱪᱷᱟ ᱟᱪᱪᱷᱟ
ᱟᱵᱤᱱ
ᱟᱹᱞᱤᱧ ᱦᱚᱸ ᱠᱟᱹᱴᱤᱡ ᱫᱚᱞᱤᱧ ᱠᱷᱮᱞ ᱵᱟᱲᱟᱭ ᱜᱮᱭᱟ ᱤᱱᱠᱟᱹ ᱫᱚ ᱾
ᱦᱮᱸ
ᱚᱠᱛᱚ ᱯᱟᱨᱚᱢ ᱞᱮᱠᱟ ᱫᱚ
ᱦᱮᱸ
ᱫᱤᱭᱮ ᱟᱵᱚᱦᱟᱣᱟ ᱪᱮᱫᱠᱟ ᱚᱱᱛᱮ ᱫᱟᱜ ᱠᱚ?
ᱦᱮᱸ ᱫᱟᱜ ᱡᱟᱹᱲᱤ ᱢᱟ, ᱛᱮᱦᱮᱧ ᱦᱚᱞᱟ ᱫᱚᱢᱟ ᱵᱟᱝ, ᱦᱚᱞᱟ ᱢᱟ ᱦᱩᱭᱞᱮᱱ, ᱛᱦᱮᱧ ᱢᱟ ᱵᱟᱝ ᱦᱩᱭ ᱠᱟᱱ᱾ ᱟᱫᱚ, ᱟᱨ ᱪᱟᱥ ᱠᱚᱫᱚᱞᱤᱧ, ᱫᱷᱩᱨᱟᱹᱣ ᱠᱟᱱ ᱜᱮᱭᱟ, ᱠᱟᱨᱚᱱ ᱪᱟᱨᱟ ᱠᱚᱫᱚ ᱞᱟᱦᱟ ᱨᱮᱜᱮ ᱞᱤᱧ ᱜᱤᱲᱤ ᱞᱮᱫᱟ ᱛᱚ ᱾
ᱟᱪᱪᱷᱟ ᱟᱪᱪᱷᱟ ᱟᱪᱪᱷᱟ ᱾
ᱟᱵᱤᱱ ᱢᱟ ᱚᱠᱟᱞᱮᱠᱟ ᱛᱟᱦᱚᱞᱮ?
ᱟᱹᱞᱤᱧᱟ-ᱜ ᱟᱞᱚ ᱵᱤᱱ ᱞᱟᱹᱭᱟ ᱪᱟ ᱞᱤᱧ ᱤᱭᱟᱹ ᱞᱮᱫᱟ, ᱪᱟᱨᱟ ᱠᱚ ᱚᱱᱟ ᱠᱚ ᱡᱚᱛᱚ ᱤᱭᱟᱹᱭᱱᱟ ᱜᱚᱡ ᱪᱟᱵᱟᱭᱱᱟ ᱾
ᱦᱮᱸ
ᱚ ᱛᱟᱦᱚᱞᱮ ᱟᱨᱦᱚᱸ ᱫᱚᱦᱚᱲᱟ ᱛᱮ ᱜᱤᱲᱤ ᱦᱩᱭ ᱠᱟᱱᱟ ᱾ ᱚᱱᱟ ᱠᱚ ᱪᱮᱫ ᱪᱤᱠᱟᱹᱜ ᱠᱟᱱᱟ ᱦᱟᱸᱜ? ᱴᱷᱤᱠᱴᱷᱟᱠ ᱦᱩᱭᱩᱜ ᱠᱷᱟᱱ ᱫᱚ ᱱᱤᱭᱟᱹ ᱵᱟᱨ ᱦᱩᱭᱩᱜ-ᱟ ᱦᱟᱞᱮ ᱪᱟᱥ
ᱦᱩᱸ
ᱫᱤᱭᱮ ᱪᱮᱫ ᱴᱟᱠᱴᱟᱨ ᱛᱮᱵᱤᱱ ᱥᱤᱪᱚ ᱠᱮᱫᱟ?
ᱦᱳᱭ ᱴᱟᱠᱴᱟᱨ ᱛᱮᱜᱮ ᱞᱤᱧ ᱥᱤ ᱦᱚᱪᱚ ᱠᱟᱫ
ᱚ
ᱟ ᱟᱹᱵᱤᱱ ᱢᱟ
ᱟᱫᱚ ᱟᱹᱞᱤᱧᱟᱜ ᱚᱲᱟᱜ ᱥᱮᱫ ᱨᱮ ᱠᱚ ᱪᱟᱥᱵᱟᱥ‌ ᱫᱟᱛᱚ ᱮᱠᱷᱚᱱ ᱫᱚ ᱯᱟᱲᱟᱜ ᱵᱟᱲᱟ ᱫᱚ ᱱᱟᱦᱮᱞ ᱛᱮᱜᱮ ᱦᱩᱭᱩᱜ ᱠᱟᱱᱟ ᱜᱮᱭᱟ ᱰᱟᱝᱨᱤ ᱱᱟᱦᱮᱞ ᱛᱮᱜᱮ ᱛᱟᱦᱚᱞᱮ ᱦᱩᱸ ᱵᱟᱰᱟᱭ ᱜᱮᱭᱟᱞᱤᱧ ᱵᱟᱰᱟᱭ ᱫᱚ ᱟᱫᱚ ᱮᱠᱷᱚᱱ ᱫᱚ ᱟᱹᱞᱤᱧ ᱦᱚᱸ ᱵᱟᱹᱞᱤᱧ ᱪᱟᱞᱟᱣ ᱫᱟᱲᱮᱭᱟᱜ ᱠᱟᱱᱟ ᱛᱨᱟ ᱱᱚᱰᱮ ᱵᱟᱡᱟᱨ ᱨᱮ ᱛᱟᱦᱮᱱ ᱞᱟᱜᱟᱣᱟᱞᱤᱧ ᱠᱟᱱᱟ
ᱦᱮᱸ ᱛᱚ
ᱟᱯᱮ ᱚᱱᱛᱮ ᱫᱚ ᱡᱤᱱᱤᱥ ᱯᱟᱛᱤ ᱫᱚ ᱦᱮᱱᱟᱜ ᱠᱚᱣᱟ ᱥᱮ ᱵᱟᱹᱱᱩᱜ ᱠᱚᱣᱟ ᱟᱨᱠᱤ ᱰᱟᱹᱝᱨᱤ ᱢᱮᱨᱚᱢ ᱠᱚ?
ᱦᱮᱸ ᱦᱮᱸ ᱢᱮᱱᱟᱜ ᱠᱚᱣᱟ ᱟᱹᱞᱤᱧ ᱢᱟ ᱠᱟᱰᱟ ᱠᱚᱞᱤᱧ ᱟᱹᱥᱩᱞ ᱵᱟᱲᱟ ᱟᱠᱟᱫ ᱠᱚᱣᱟ ᱢᱮᱱᱟᱜ ᱠᱚᱜᱮᱭᱟ ᱛᱟᱦᱚᱞᱮ ᱠᱟᱹᱰᱤ ᱛᱚ ᱢᱟᱱᱮ ᱡᱟᱦᱟᱸ ᱴᱷᱟᱶ ᱠᱚᱨᱮ ᱫᱚ ᱢᱟᱱᱮ ᱡᱟᱦᱟᱸ ᱠᱷᱮᱛ ᱠᱚᱨᱮ ᱫᱚ ᱴᱨᱟᱠᱴᱟᱨ ᱠᱚ ᱵᱟᱝ ᱪᱟᱞᱟᱜ
ᱦ
ᱛᱟᱦᱚᱞᱮ ᱚᱸᱰᱮ ᱫᱚ ᱠᱟᱰᱟ ᱛᱮᱜᱮᱞᱤᱧ ᱥᱤᱪᱚᱭᱟ
ᱟᱪᱪᱷᱟ ᱟᱫᱚ ᱠᱟᱰᱟ ᱫᱚ ᱟᱫᱚ ᱵᱟᱨᱭᱟᱜ ᱜᱮᱭᱟ ᱠᱤᱱ?
ᱦᱳᱭ ᱵᱟᱨᱭᱟ ᱜᱮᱭᱟ ᱠᱤᱱ ᱛᱟᱦᱚᱞᱮ ᱟᱨᱚ ᱜᱟᱹᱭ ᱢᱮᱱᱟᱭᱟ ᱟᱨ ᱥᱩᱠᱨᱤ ᱥᱤᱢ ᱢᱮᱱᱟᱜ ᱠᱚᱜᱮᱭᱟ
ᱟᱪᱪᱷᱟ ᱟᱪᱪᱷᱟ ᱥᱩᱠᱨᱤ ᱛᱤᱱᱟᱹᱜ ᱜᱟᱱ ᱦᱮᱱᱟᱜ ᱠᱚᱣᱟ?
ᱢᱮᱱᱟᱜ ᱠᱚᱣᱟ ᱯᱩᱱᱭᱟ ᱞᱤᱧ ᱫᱚᱦᱚ ᱟᱠᱟᱫ ᱠᱚᱣᱟ
ᱟᱪᱪᱷᱟ ᱩᱱᱠᱩ ᱫᱚ ᱟᱫᱚ ᱟᱠᱷᱨᱤᱧ ᱠᱚᱣᱟ ᱵᱤᱱ ᱥᱮ ᱥᱮ ᱡᱟᱦᱟᱱᱟᱜ
ᱢᱟᱱᱮ ᱪᱟᱥᱮᱫ ᱠᱚᱣᱟᱞᱤᱧ ᱛᱚ ᱚᱱᱮ ᱚᱱᱠᱟᱜᱮ ᱠᱚᱢᱴᱚᱢ ᱟᱫᱚ ᱡᱚᱛᱚ ᱫᱚ ᱵᱟᱞᱤᱧ ᱤᱭᱟᱹ ᱫᱟᱲᱮᱭᱟᱠᱚᱣᱟ ᱥᱟᱢᱴᱟᱣ ᱫᱟᱲᱮ ᱟᱠᱚ ᱠᱟᱱᱟ
ᱟᱪᱪᱷᱟ ᱟᱪᱪᱷᱟ ᱟᱪᱪᱷᱟ ᱥᱟᱢᱴᱟᱣ ᱥᱩᱢᱩᱝ ᱜᱮ ᱵᱷᱟᱹᱜᱮᱭᱟ ᱚᱱᱟ ᱠᱚᱫᱚ ᱟᱫᱚ ᱮᱴᱟᱜ ᱠᱚ ᱟᱨ ᱵᱟᱹᱱᱩᱜ ᱠᱚᱣᱟ ᱤᱱᱠᱟᱹ ᱢᱮᱨᱚᱢ
ᱢᱮᱨᱚᱢ ᱢᱟ ᱵᱟᱨᱭᱟ ᱜᱟᱱ ᱢᱮᱱᱟᱜ ᱠᱚᱣᱟ ᱛᱟᱦᱚᱞᱮ ᱫᱚ ᱩᱱᱟᱹᱜ ᱫᱚ ᱵᱟᱹᱞᱤᱧ ᱡᱟᱹᱥᱛᱤ ᱵᱟᱹᱞᱤᱧ ᱫᱚᱦᱚ ᱠᱟᱜ ᱠᱚᱣᱟ ᱱᱤᱛᱚᱜ ᱫᱚ
ᱚ ᱨᱳᱜᱽ ᱫᱚᱠᱚ ᱨᱳᱜᱚᱜ ᱠᱟᱱ ᱜᱮᱭᱟ ᱢᱮᱨᱚᱢ ᱠᱚᱦᱚᱸ ᱨᱟᱱ ᱤᱫᱤᱭᱟ ᱠᱚ ᱦᱩᱭᱩᱜ-ᱟ ᱩᱱᱠᱩ ᱦᱚᱸ
ᱦᱳᱭ ᱦᱮᱸ
ᱥᱤᱢ ᱠᱚ ᱛᱤᱱᱟᱹᱜ ᱜᱟᱱ ᱦᱮᱱᱟᱜ ᱠᱚᱛᱟ ᱵᱤᱱᱟ?
ᱟᱨ ᱥᱤᱢ ᱠᱚᱫᱚ ᱢᱟ ᱜᱚᱡ ᱪᱟᱵᱟ ᱟᱠᱟᱱᱟ ᱠᱚ ᱵᱟᱹᱱᱩᱜ ᱠᱚᱣᱟ ᱛᱟᱦᱮᱸ ᱠᱟᱱᱟ ᱠᱚ ᱟᱹᱰᱤ ᱡᱟᱹᱥᱛᱤ ᱜᱮ ᱛᱟᱦᱞᱮ ᱚᱱᱟ ᱨᱳᱜᱽ ᱠᱚ ᱦᱮᱡ ᱮᱱ ᱠᱷᱟᱱ
ᱟᱫᱚ ᱥᱚᱢᱚᱭ ᱨᱮ ᱨᱟᱱ ᱟᱠᱚ ᱦᱩᱭᱩᱜ-ᱟ ᱥᱮ ᱩᱱᱠᱩ ᱦᱚᱸ
ᱦᱮᱸ
ᱨᱟᱱ ᱵᱟᱢ ᱨᱟᱱ ᱟᱠᱚ ᱠᱷᱟᱱ ᱩᱱᱠᱩ ᱪᱤᱠᱟᱹᱛᱮ ᱦᱩᱭᱩᱜ-ᱟ
ᱦᱮᱸ ᱟᱫᱚ ᱮᱢᱚᱱ ᱨᱳᱜᱽ ᱫᱚ ᱱᱚᱣᱟ ᱫᱚ ᱢᱟᱱᱮ ᱨᱟᱱ ᱧᱟᱢ ᱠᱟᱛᱮ ᱨᱮᱦᱚᱸ ᱛᱚ ᱵᱟᱠᱚ ᱛᱟᱦᱮᱸ ᱫᱟᱲᱮᱭᱟᱜ ᱠᱟᱱᱟ
ᱚ
ᱢᱟᱱᱮ ᱟᱹᱞᱤᱧ ᱢᱟ ᱚᱲᱟᱜ ᱠᱚᱫᱚ ᱢᱟᱱᱮ ᱱᱮᱜ-ᱮ ᱥᱩᱨ ᱥᱩᱨ ᱜᱮᱭᱟ ᱛᱚ ᱟᱞᱟᱜᱽ ᱨᱮ ᱛᱟᱦᱮᱱ ᱛᱟᱞᱤᱧ ᱠᱷᱟᱱ ᱟᱛᱳ ᱚᱲᱟᱜ ᱨᱮᱱᱟᱜ ᱢᱟᱱᱮ ᱚᱲᱟᱜ ᱠᱚᱦᱚᱸ ᱛᱟᱦᱚᱞᱮ ᱠᱚ ᱵᱟᱧᱪᱟᱣ ᱠᱚᱜᱼᱟ ᱵᱟ ᱦᱮᱸ ᱦᱟᱸᱰᱮ ᱱᱟᱰᱮ ᱠᱚ ᱪᱟᱞᱟᱣ ᱠᱟᱛᱮ ᱜᱮᱠᱚ ᱡᱚᱢ ᱵᱟᱲᱟ ᱠᱟᱛᱮ ᱜᱮᱠᱚ ᱜᱚᱡ
ᱟᱫᱚ ᱨᱳᱜᱽ ᱜᱮ ᱢᱟ ᱤᱱᱠᱟᱹᱱᱟ ᱩᱪᱟᱹᱲᱚᱜ ᱜᱮᱭᱟ ᱤᱱᱠᱟᱹ ᱨᱳᱜᱽ ᱠᱚᱜᱮ ᱧᱟᱢ ᱠᱚᱜᱮᱭᱟ ᱩᱱᱠᱩ ᱫᱚ ᱡᱤᱱᱤᱥ ᱯᱟᱛᱤ ᱫᱚ ᱩᱱᱠᱩ ᱴᱷᱮᱱ ᱜᱮᱛᱚ ᱯᱳᱭᱞᱳ ᱫᱚ ᱪᱟᱞᱟᱜᱼᱟ
ᱦᱳᱭ
ᱟ ᱯᱚᱨᱚᱵᱽ ᱯᱟᱛᱟ ᱫᱚ ᱛᱮᱢᱚᱱ ᱢᱟ ᱵᱟᱹᱱᱩᱜᱼᱟ ᱱᱤᱛᱳᱜ ᱫᱚ
ᱚ
ᱛᱮᱢᱚᱱ ᱫᱚ
ᱚ ᱟᱨ ᱛᱟᱦᱞᱮ ᱵᱩᱨᱩ ᱵᱚᱸᱜᱟ ᱫᱚᱵᱤᱱ ᱥᱮᱱ ᱞᱮᱱᱟ ᱥᱮ ᱵᱟᱝ ᱱᱤᱭᱟᱹ ᱵᱟᱨ ᱫᱚ
ᱵᱟᱝ ᱵᱟᱝ ᱵᱟᱞᱤᱧ ᱥᱮᱱ ᱠᱟᱱᱟ ᱟᱨ ᱵᱷᱤᱲ ᱨᱮᱞᱤᱧ ᱛᱟᱦᱮᱸ ᱠᱟᱱᱟ ᱟᱨ ᱟᱹᱰᱤ ᱫᱤᱱ ᱠᱷᱚᱱᱟᱜ ᱢᱚᱱᱮ ᱢᱟ ᱦᱩᱭᱩᱜ ᱠᱟᱱ ᱛᱟᱦᱮᱸᱱ ᱜᱮ ᱪᱟᱞᱟᱜ ᱦᱩᱭᱩᱜᱼᱟ ᱪᱟᱞᱟᱜ ᱦᱩᱭᱩᱜᱼᱟ ᱟᱫᱚ ᱵᱷᱤᱲ ᱨᱮ ᱛᱟᱦᱮᱸ ᱦᱩᱭᱱᱟ ᱟᱫᱚ ᱮᱢᱚᱱ ᱟᱫᱚ ᱪᱟᱞᱟᱣ ᱵᱟᱝ ᱦᱩᱭ ᱞᱮᱱ ᱟᱫᱚ ᱟᱹᱵᱤᱱ ᱫᱚᱵᱤᱱ ᱪᱟᱞᱟᱣ ᱵᱟᱲᱟ ᱠᱟᱱᱟ ᱚᱸᱰᱮ ᱫᱚ
ᱪᱟᱞᱟᱣ ᱫᱚᱞᱤᱧ ᱪᱟᱞᱟᱣ ᱵᱟᱲᱟ ᱠᱟᱱᱟ ᱢᱮᱱᱠᱷᱟᱱ ᱟᱫᱚ ᱱᱤᱭᱟᱹ ᱵᱟᱨ ᱫᱚ ᱵᱟᱞᱤᱧ ᱪᱟᱞᱟᱣ ᱫᱟᱲᱮᱭᱟᱫᱟ ᱟᱹᱞᱤᱧ ᱦᱚᱸ ᱠᱟᱹᱢᱤ ᱡᱟᱞᱟ ᱨᱮᱜᱮᱞᱤᱧ ᱛᱟᱦᱮᱸ ᱠᱟᱱᱟ ᱟᱨᱚ ᱫᱟᱜ ᱡᱟᱹᱲᱤ ᱚᱠᱛᱚ ᱛᱚ ᱛᱟᱦᱚᱞᱮ ᱫᱚ ᱪᱟᱥ ᱞᱤᱧ ᱠᱚᱨᱟᱣ ᱨᱮᱞᱤᱧ ᱢᱟᱱᱮ ᱠᱮᱫ ᱦᱩᱲᱩ ᱨᱚᱦᱚᱭ ᱨᱮᱞᱤᱧ
ᱚ ᱟᱪᱪᱷᱟ ᱚ ᱟᱫᱚ ᱚᱸᱰᱮ ᱢᱟ ᱪᱮᱫ ᱠᱟ ᱦᱩᱭᱩᱜᱼᱟ ᱱᱤᱝᱠᱟᱹ ᱪᱮᱫᱠᱟ ᱠᱚ ᱦᱚᱲᱚᱜ ᱜᱮᱭᱟ ᱚᱸᱰᱮᱱᱟᱜ ᱟᱨᱠᱤ ᱡᱟᱠ ᱪᱮᱫ ᱞᱮᱠᱟ
ᱵᱷᱟᱜᱤ ᱜᱮ ᱟᱹᱰᱤ ᱡᱟᱠ ᱜᱮᱠᱚ ᱦᱩᱭᱩᱜᱼᱟ
ᱚ ᱛᱤᱱ ᱵᱚᱲᱚ ᱮᱞᱟᱠᱟ ᱨᱮᱱ ᱠᱚ ᱦᱤᱡᱩᱜ ᱜᱮᱭᱟ ᱚᱸᱰᱮ ᱥᱮ ᱫᱤᱥᱚᱢ ᱫᱤᱥᱚᱢ ᱦᱚᱲ ᱠᱚ ᱠᱚ ᱦᱤᱡᱩᱜ ᱜᱮᱭᱟ
ᱦᱮᱸ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ
ᱚ
ᱛᱟᱦᱚᱞᱮ ᱟᱰᱤ ᱡᱟᱠ ᱜᱮ ᱦᱩᱭᱩᱜᱼᱟ ᱛᱟᱦᱚᱞᱮ
ᱦᱮᱸ ᱟᱹᱰᱤ ᱡᱟᱠ ᱜᱮ
ᱟᱪᱪᱷᱟ
ᱛᱟᱦᱞᱮ ᱵᱟᱯᱞᱟ ᱢᱟᱯᱞᱟ ᱠᱚᱫᱚ ᱱᱤᱭᱟᱹ ᱠᱚᱴᱟ ᱫᱤᱱ ᱫᱚᱵᱤᱱ ᱧᱟᱢ ᱠᱮᱫᱟ ᱥᱮ ᱵᱟᱝ ᱛᱟᱦᱞᱮ
ᱢᱟᱱᱮ ᱵᱟᱯᱞᱟ ᱵᱷᱚᱡᱽ ᱠᱚ ᱟᱨᱠᱤ ᱥᱮ ᱵᱟᱯᱞᱟ ᱠᱟᱬ ᱠᱚ
ᱦᱮᱸ
ᱚᱱᱠᱟ ᱫᱚ ᱮᱠᱷᱚᱱ ᱫᱚ ᱵᱟᱝ ᱦᱮᱡ ᱠᱟᱜ ᱞᱤᱧᱟᱹ ᱛᱚ ᱟᱹᱞᱤᱧ ᱫᱚ
ᱚ
ᱟᱫᱚ ᱛᱚ ᱟᱫᱚ ᱢᱤᱫᱴᱟᱝ ᱦᱤᱡᱩᱜ ᱨᱮᱭᱟᱜ ᱥᱚᱢᱵᱷᱚᱵᱚᱱᱟ ᱢᱮᱱᱟᱜᱼᱟ ᱢᱤᱫᱴᱟᱝ ᱜᱟᱛᱮᱭᱟᱜ ᱜᱮᱭᱟ
ᱮᱸ
ᱟ ᱫᱚ ᱥᱚᱢᱢᱚᱱᱫᱷᱚ ᱫᱚ ᱴᱷᱤᱠ ᱴᱷᱟᱠ ᱜᱮ ᱦᱩᱭ ᱠᱟᱱᱟ
ᱦᱮᱸ ᱛᱚ
ᱨᱤᱯᱳᱨᱴ ᱠᱚᱫᱚ ᱤᱱᱠᱟᱹ ᱜᱮ ᱧᱟᱢ ᱠᱟᱱᱟ ᱡᱮ ᱫᱷᱟᱨᱤ ᱫᱚ ᱴᱷᱤᱠ ᱜᱮᱭᱟ
ᱦᱮᱸ
ᱟᱫᱚ ᱴᱷᱤᱠ ᱜᱮ ᱠᱷᱟᱱ ᱜᱮ ᱴᱷᱤᱠ ᱟᱫᱚ ᱪ ᱵᱷᱟᱞᱮ ᱚᱯᱛᱮ ᱦᱩᱭ ᱜᱮ ᱱᱟᱯᱟᱭᱟ ᱜᱷᱟᱨᱚᱧᱡᱽ ᱛᱮᱭᱟᱨᱚᱜᱼᱟ
ᱮᱸ ᱛᱟᱦᱞᱮ ᱟᱵᱤᱱ ᱥᱮᱫ ᱢᱟ ᱢᱟᱱᱮ ᱦᱩᱲᱩ ᱨᱚᱦᱚᱭ ᱫᱚ ᱚᱠᱟᱞᱮᱠᱟ ᱥᱮᱨᱢᱟ ᱨᱮ ᱵᱟᱨ ᱫᱷᱟᱣ ᱜᱮ ᱢᱟᱱᱮ ᱫᱷᱚᱨᱚᱱ ᱫᱤᱱ ᱦᱩᱭᱧ ᱨᱚᱦᱚᱲ ᱜᱮᱭᱟ ᱟᱨ ᱱᱮᱛᱟᱨ ᱵᱚᱨᱥᱟ ᱨᱮ
ᱦᱮᱸ ᱦᱮᱸ ᱟᱨ ᱛᱚ ᱱᱚᱣᱟᱱᱢᱟ ᱵᱟ ᱥᱮᱨᱢᱟᱨᱮ ᱵᱟᱨ ᱫᱷᱟᱣ ᱜᱮ ᱪᱟᱥ ᱦᱩᱭᱩᱜ ᱜᱮᱭᱟ ᱟᱫᱚ ᱟᱞᱮ ᱱᱚᱛᱮ ᱢᱟ ᱠᱮᱱᱮᱞ ᱫᱟᱜ ᱠᱚᱞᱮ ᱧᱟᱢᱟ ᱥᱮᱨᱢᱟ ᱡᱟᱹᱲᱤ ᱠᱚᱦᱚᱸᱞᱮ ᱧᱟᱢᱟ ᱛᱟᱦᱚᱞᱮ ᱪᱟᱥ ᱠᱚᱫᱚ ᱥᱮᱨᱢᱟ ᱨᱮ ᱵᱟᱨ ᱫᱷᱟᱣ ᱜᱮ ᱦᱩᱭᱩᱜᱼᱟ
ᱦᱮᱸ ᱱᱟᱯᱟᱭ ᱠᱟᱛᱷᱟ ᱜᱮ ᱟᱹᱰᱤ ᱱᱟᱯᱟᱭ ᱠᱟᱛᱷᱟ
ᱦᱚᱸ
ᱟᱹᱞᱤᱧ ᱥᱮᱫ ᱢᱟ ᱚᱱᱠᱟᱜᱮ ᱛᱟᱦᱚᱞᱮ ᱥᱚᱵᱽᱡᱤ ᱠᱚᱫᱚ ᱢᱟ ᱚᱠᱟ ᱞᱮᱠᱟ ᱵᱤᱱ ᱨᱚᱦᱚᱭ
ᱥᱚᱵᱽᱡᱤ ᱠᱚᱦᱚᱸ ᱥᱤᱡᱤᱱ ᱨᱮᱫᱚ ᱪᱟᱥ ᱜᱮ ᱞᱟᱜᱟᱜᱼᱟ ᱟᱨ ᱪᱟᱥ ᱠᱟᱛᱮᱜ ᱡᱚᱢ ᱦᱚᱲ ᱜᱮ
ᱦᱮᱸ ᱛᱚ ᱟᱵᱚ ᱢᱟ ᱨᱮᱸᱜᱮᱡ ᱦᱚᱲ ᱪᱟᱥ ᱠᱟᱛᱮᱜ ᱵᱟᱵᱚᱱ ᱡᱚᱢ ᱞᱮᱠᱷᱟᱱ ᱢᱟᱱᱮ ᱠᱟᱹᱢᱤ ᱦᱚᱨᱟ ᱦᱚᱸ ᱵᱟᱝ ᱞᱟᱦᱟᱜ ᱛᱟᱵᱚᱱᱟ ᱟᱵᱚᱣᱟᱜ ᱫᱚ
ᱦᱮᱸ ᱟᱨ ᱠᱤᱨᱤᱧ ᱠᱟᱛᱮᱜ ᱢᱟ ᱩᱱᱟᱹᱜ ᱵᱟᱵᱚᱱ ᱡᱚᱢ ᱫᱟᱲᱮᱭᱟᱜᱼᱟ ᱥᱮ
ᱦᱮᱸ
ᱛᱤᱱᱟᱹᱢ ᱫᱤᱱ ᱫᱚᱢ ᱠᱤᱨᱤᱧᱟ
ᱦᱚᱭ
ᱢᱮᱱᱫᱤᱧ ᱚᱲᱟᱜ ᱠᱚᱨᱮ ᱫᱚ ᱛᱤᱱ ᱦᱚᱲ ᱢᱮᱱᱟᱜ ᱯᱮᱭᱟ ᱟᱨᱠᱤ ᱚᱲᱟᱜ ᱨᱮ
ᱚᱲᱟᱜ ᱨᱮᱢᱟ ᱢᱟᱱᱮ ᱟᱹᱞᱤᱧ ᱤᱧ ᱜᱮ ᱮᱠᱞᱟ ᱜᱮ ᱟᱨ ᱜᱚ ᱵᱟᱵᱟ ᱛᱟᱠᱤᱱ
ᱚ
ᱦᱮᱸ
ᱟᱹᱞᱤᱧ ᱢᱟ ᱟᱹᱞᱤᱧ ᱵᱟᱨ ᱦᱚᱲᱚᱜᱞᱤᱧ ᱟᱹᱞᱤᱧ ᱦᱩᱰᱤᱧ ᱤᱡ ᱠᱟᱱᱟ ᱱᱟᱭᱟ ᱢᱟᱨᱟᱝ ᱤᱡ ᱫᱟᱫᱟ
ᱩᱻ
ᱟᱨ ᱵᱟᱵᱟ ᱜᱚᱜᱚ ᱦᱮᱱᱟᱜ ᱠᱤᱱ ᱜᱮᱭᱟ ᱫᱟᱹᱰᱩ ᱵᱩᱰᱤ ᱢᱮᱱᱟᱜ ᱠᱤᱱ ᱜᱮᱭᱟ ᱡᱤ ᱦᱚᱸ ᱢᱮᱱᱟᱭ ᱜᱮᱭᱟ ᱮᱠᱷᱚᱱ
ᱚ ᱦᱮᱸ
ᱩᱱᱫᱚ ᱱᱤᱛ ᱫᱷᱟᱹᱨᱤᱡ ᱛᱮᱫᱚ ᱥᱟᱱᱟᱢ ᱦᱚᱲ ᱠᱚᱜᱮ ᱡᱟᱦᱟᱸ ᱞᱮᱠᱟ ᱠᱟᱛᱮᱜ ᱢᱮᱱᱟᱜ ᱞᱮᱭᱟ ᱜᱮ
ᱚ ᱛᱟᱦᱚᱞᱮ ᱢᱟ ᱱᱚᱣᱟ ᱦᱩᱞ ᱢᱟᱦᱟ ᱢᱟ ᱯᱟᱨᱚᱢᱮᱱ ᱛᱟᱦᱚᱞᱮ ᱵᱟᱡᱟᱨ ᱫᱤᱥᱚᱢ ᱨᱮᱜᱤᱱ ᱛᱟᱦᱮᱸ ᱠᱟᱱᱟ ᱛᱟᱦᱚᱞᱮ ᱚᱸᱰᱮ ᱫᱚ ᱪᱮᱠᱟ ᱢᱟᱱᱟᱣ ᱵᱟᱛᱟᱣ ᱫᱚ ᱦᱩᱭ ᱞᱮᱱᱟ ᱥᱮ ᱵᱟᱝ ᱛᱟᱦᱚᱞᱮ
ᱢᱟᱱᱟᱣ ᱵᱟᱛᱟᱣ ᱦᱮᱸ ᱢᱟᱱᱟᱣ ᱵᱟᱛᱟᱣ ᱦᱩᱭ ᱮᱱᱟ ᱢᱟᱱᱮ ᱛᱤᱱᱟᱹᱜ ᱴᱟ ᱢᱚᱱᱮ ᱦᱩᱭ ᱞᱮᱱᱟ ᱚᱱᱟ ᱠᱷᱚᱱᱟᱜ ᱦᱚᱸ ᱟᱹᱰᱤ ᱵᱷᱟᱜᱤ ᱵᱷᱟᱵ ᱛᱮᱜᱮ ᱢᱟᱱᱟᱣ ᱦᱩᱭ ᱟᱠᱟᱱᱟ ᱟᱨᱠᱤ
ᱦᱳᱭ ᱫᱚ
ᱟᱫᱚ ᱱᱤᱭᱟᱹ ᱠᱚᱫᱚ ᱱᱤᱭᱟᱹ ᱠᱚ ᱡᱤᱱᱤᱥ ᱫᱚ ᱟᱫᱚ ᱥᱟᱵ ᱫᱚᱦᱚᱜ ᱜᱮ ᱫᱚᱨᱠᱟᱨ ᱛᱟᱵᱚᱱᱟ ᱥᱮ
ᱦᱮᱸ
ᱵᱟᱵᱚᱱ ᱥᱟᱵ ᱫᱚᱦᱚ ᱞᱮᱠᱷᱟᱱ ᱦᱟᱯᱮᱱ ᱫᱤᱱ ᱠᱚ ᱡᱟᱦᱟᱸᱭ ᱠᱚ ᱦᱤᱡᱩᱜᱼᱟ ᱛᱚ ᱪᱮᱫ ᱠᱚ ᱥᱮᱬᱟᱭᱟ ᱪᱮᱫ ᱪᱮᱫ ᱠᱚ ᱵᱩᱡᱽ ᱧᱟᱢᱟ ᱱᱤᱭᱟᱹ ᱠᱚᱨᱮᱱᱟᱜ ᱡᱤᱱᱤᱥ ᱦᱚᱸ
ᱟᱵᱚᱣᱟᱜ ᱢᱟ ᱱᱚᱣᱟ ᱜᱮ ᱡᱮ ᱱᱚᱣᱟ ᱡᱤᱱᱤᱥ ᱠᱚᱵᱚᱱ ᱟᱫ ᱤᱫᱤ ᱞᱮᱠᱷᱟᱱ ᱛᱟᱦᱚᱞᱮ ᱦᱟᱯᱮᱱ ᱫᱤᱱ ᱨᱮ ᱟᱵᱚ ᱦᱚᱸᱵᱚᱱ ᱟᱫᱚᱜᱼᱟ
ᱦᱚᱸ ᱚᱱᱟ ᱜᱮᱛᱚ ᱟᱵᱚ ᱤᱡ ᱜᱩᱨᱩ ᱜᱚᱢᱠᱮ ᱦᱚᱸ ᱟᱹᱰᱤ ᱫᱟᱢᱟᱱ ᱫᱟᱢᱟᱱ ᱠᱟᱛᱷᱟ ᱠᱚᱭ ᱞᱟᱹᱭ ᱦᱚᱴᱚ ᱠᱟᱜ ᱵᱚᱱᱟ ᱟᱵᱚ ᱵᱩᱡᱽ ᱤᱫᱤ ᱦᱩᱭᱩᱜ ᱛᱟᱵᱚᱱᱟ ᱞᱟᱦᱟ ᱤᱫᱤ ᱦᱩᱭᱩᱜ ᱛᱟᱵᱚᱱᱟ
ᱦᱮᱸ
ᱟᱫᱚ ᱚᱠᱟ ᱚᱠᱟ ᱟᱹᱛᱩ ᱫᱤᱥᱚᱢ ᱠᱚᱨᱮ ᱢᱟ ᱱᱤᱭᱟᱹ ᱵᱟᱦᱟ ᱢᱟᱜ ᱢᱚᱬᱮ ᱠᱚᱜᱮ ᱢᱟ ᱵᱟᱹᱱᱩᱜᱼᱟ ᱦᱮᱸ ᱛᱟᱦᱚᱞᱮ ᱚᱱᱟ ᱠᱚ ᱟᱫ ᱤᱫᱤ ᱞᱮᱠᱷᱟᱱ ᱫᱚ ᱪᱤᱠᱟᱛᱮ ᱦᱩᱭᱩᱜᱼᱟ ᱦᱩ ᱩᱱᱟᱹᱜ ᱵᱚᱲᱚ ᱥᱟᱹᱨᱤ ᱥᱚᱦᱚᱨᱟᱭ ᱠᱚ ᱦᱩᱭᱩᱜ ᱛᱟᱵᱚᱱᱟ
ᱦᱳ
ᱟᱫᱚ ᱚᱱᱟ ᱠᱚᱫᱚ ᱢᱟᱱᱟᱣ ᱤᱫᱤ ᱜᱮ ᱫᱚᱨᱠᱟᱨ ᱥᱮ
ᱦᱮᱸ ᱦᱮᱸ
ᱡᱟᱜᱮ ᱯᱮᱲᱟ ᱯᱟᱹᱲᱦᱟᱹ ᱢᱤᱞᱮ ᱵᱚᱱ ᱨᱟᱹᱥᱠᱟᱹᱭ-ᱟ ᱡᱟᱢᱟᱭ ᱛᱟᱠᱚ ᱱᱤᱭᱮ ᱢᱤᱥᱨᱟᱢ ᱛᱟᱠᱚ ᱱᱤᱭᱮ
ᱛᱟᱦᱚᱞᱮ ᱟᱛᱳ ᱨᱮᱱᱟᱜ ᱢᱟᱱᱮ ᱯᱚᱨᱚᱵᱽ ᱟᱫᱚ ᱚᱠᱟᱞᱮᱠᱟ ᱡᱮ ᱵᱟᱦᱟ ᱯᱚᱨᱚᱵᱽ ᱥᱚᱦᱚᱨᱟᱭ ᱯᱚᱨᱚᱵᱽ ᱚᱠᱟᱞᱮᱠᱟ ᱛᱟᱦᱚᱞᱮ ᱪᱮᱫᱠᱟ ᱛᱤᱱᱟᱹᱜ ᱜᱟᱱ ᱦᱩᱭᱩᱜ ᱛᱟᱯᱮ
ᱦ ᱟᱫᱚ ᱥᱟᱱᱟᱢ ᱟᱜ ᱜᱮ ᱟᱞᱮ ᱫᱚ ᱡᱚᱛᱚ ᱜᱮ ᱦᱮᱱᱟᱜ ᱛᱟᱞᱮᱭᱟ ᱚᱱᱟ ᱠᱚᱫᱚ ᱥᱟᱱᱟᱢ ᱟᱜ ᱠᱚᱜᱮ ᱵᱟᱦᱟ ᱦᱚᱸ ᱥᱚᱦᱚᱨᱟᱭ ᱦᱚᱸ
ᱦᱮᱸ ᱛᱚ
ᱥᱟᱱᱟᱢᱟᱜ ᱜᱮ ᱦᱮᱱᱟᱜᱼᱟ ᱟᱯᱮ ᱯᱮ ᱵᱟᱦᱟᱜ ᱜᱮᱭᱟ ᱥᱚᱦᱚᱨᱟᱭ ᱡᱚ ᱦᱮᱱᱟᱜ ᱛᱟᱯᱮ ᱜᱮᱭᱟ ᱥᱮ ᱵᱟᱝ
ᱦᱮᱸ ᱵᱟᱦᱟ ᱦᱚᱸᱞᱮ ᱵᱟᱦᱟ ᱜᱮᱭᱟ ᱢᱟᱜ ᱢᱚᱸᱬᱮ ᱦᱚᱸ ᱵᱟᱦᱟ ᱢᱟ ᱟᱞᱮ ᱢᱟ ᱯᱮ ᱥᱮᱨᱢᱟ ᱯᱚᱨ ᱯᱚᱨ ᱞᱮ ᱢᱟᱜ ᱢᱚᱸᱬᱮᱼᱟ ᱟᱨ ᱵᱟᱦᱟ ᱛᱟᱦᱮᱱ ᱛᱟᱞᱮᱭᱟ ᱯᱮ ᱥᱮᱨᱢᱟ ᱟᱨ ᱥᱚᱦᱚᱨᱟᱭ ᱥᱚᱨᱦᱟᱭ ᱢᱟ ᱢᱟᱱᱮ ᱟᱹᱰᱤ ᱟᱞᱟᱜᱽ ᱜᱮᱛᱟᱞᱮ ᱟᱞᱮ ᱫᱚ ᱢᱟᱱᱮ ᱟᱞᱮ ᱫᱚ ᱚᱱᱮ ᱞᱚᱠᱠᱷᱤ ᱟᱭᱳ ᱟᱜ ᱢᱩᱨᱛᱤ ᱛᱡ ᱞᱮ ᱟᱹᱜᱩᱭ ᱠᱟᱨᱢᱩ ᱫᱷᱚᱨᱢᱩᱚᱣᱟᱜ ᱢᱩᱨᱛᱤ ᱟᱹᱜᱩ ᱠᱟᱛᱮᱫ ᱠᱟᱨᱟᱢ ᱢᱟᱱᱮ ᱜᱚᱸᱥᱟᱭ ᱦᱚᱸ ᱚᱸᱰᱮ ᱠᱷᱚᱱᱟᱜ ᱞᱮ ᱟᱹᱜᱩᱭᱟ ᱟᱨ ᱩᱱ ᱦᱤᱞᱳᱜ ᱜᱮ ᱡᱮᱫᱤᱱ ᱦᱤᱞᱳᱜ ᱞᱮ ᱞᱩᱠᱷᱤ ᱟᱭᱳ ᱟᱜ ᱢᱩᱨᱛᱤ ᱥᱟᱶᱛᱮ ᱠᱚᱨᱢᱩ ᱫᱷᱚᱨᱚᱢᱚ ᱢᱩᱨᱛᱤ ᱞᱮ ᱟᱹᱜᱩᱭ-ᱟ ᱩᱱ ᱦᱤᱞᱳ ᱦᱚᱸ
ᱟᱪᱪᱷᱟ ᱟᱪᱪᱷᱟ ᱰᱟᱹᱝᱨᱤ ᱠᱷᱩᱱᱴᱟᱹ ᱦᱚᱸ ᱢᱮᱱᱟᱜ ᱜᱮᱭᱟ ᱦᱮᱸ ᱟᱹᱰᱤ ᱵᱮᱥ ᱟᱹᱰᱤ ᱵᱮᱥ ᱤᱱᱟᱹ ᱠᱚᱦᱚ ᱫᱚᱨᱠᱟᱨ ᱨᱟᱹᱥᱠᱟᱹ ᱠᱚ ᱵᱚᱱ ᱨᱟᱹᱥᱠᱟᱹ ᱞᱮᱠᱷᱟᱱ ᱨᱟᱹᱥᱠᱟᱹ ᱥᱚᱢᱚᱭ ᱨᱮ ᱥᱟᱱᱟᱢᱟᱜ ᱜᱮ ᱫᱚᱨᱠᱟᱨ ᱛᱟᱵᱚᱱᱟ ᱟᱵᱚᱣᱟᱜ
ᱦᱮᱸ
ᱵᱟᱠᱷᱟᱱ ᱱᱤᱝᱠᱟᱹ ᱥᱩᱝᱥᱟᱣ ᱥᱚᱝᱥᱟᱨ ᱨᱮᱭᱟᱜ ᱪᱟᱯ ᱟᱛᱮᱫ ᱪᱮᱠᱟ ᱵᱚᱱ ᱛᱟᱦᱮᱱᱟ ᱠᱟᱹᱴᱤᱡ ᱟᱵᱚ ᱵᱚᱱ ᱤᱱᱡᱚᱭᱟ ᱥᱮ ᱠᱟᱹᱴᱤᱡ ᱵᱚᱱ ᱨᱟᱹᱥᱠᱟᱹ ᱠᱟᱹᱡ ᱧᱚᱜᱼᱟ ᱫᱚᱨᱠᱟᱨ ᱠᱟᱱ ᱛᱟᱵᱚᱱ ᱜᱮᱭᱟ ᱟᱹᱰᱤ ᱢᱚᱡᱽ ᱟᱹᱰᱤ ᱵᱮᱥ ᱵᱩᱡᱽ ᱮᱱᱟ ᱜᱚᱝᱠᱮ ᱟᱢ ᱥᱟᱶ ᱜᱟᱞᱢᱟᱨᱟᱣ ᱠᱟᱛᱮ
ᱥᱟᱶ ᱥᱟᱶᱛᱮ ᱟᱵᱚᱣᱟᱜ ᱞᱟᱭᱞᱟᱠᱪᱟᱨ ᱦᱚᱸ ᱡᱮᱢᱚᱱ ᱪᱮᱛᱟᱱ ᱥᱮᱫ ᱨᱟᱠᱟᱵ ᱪᱟᱞᱟᱜ ᱢᱟ ᱛᱚᱵᱮᱱᱟᱛᱚ ᱟᱵᱚ ᱦᱟᱯᱮᱱ ᱫᱤᱱ ᱨᱮ ᱟᱵᱚ ᱠᱚ ᱪᱤᱱᱦᱟᱹᱣ ᱨᱟᱠᱟᱵ ᱫᱟᱲᱮᱭᱟ ᱵᱚᱱᱟ ᱵᱷᱟᱹᱜᱤ ᱴᱷᱤᱠ ᱱᱤᱛᱚᱜ ᱢᱟ ᱟᱵᱚ ᱟᱹᱰᱤ ᱛᱟᱭᱱᱚᱢ ᱨᱮ ᱢᱮᱱᱟᱜ ᱵᱚᱱ
ᱪᱮᱥᱴᱟᱭᱟᱵᱚᱱ ᱟᱵᱚ ᱟᱨᱦᱚᱸ ᱯᱚᱨᱚᱵᱚᱨᱛᱤ ᱠᱟᱞ ᱨᱮᱵᱚᱱ ᱞᱟᱦᱟ ᱤᱫᱤ ᱫᱟᱲᱮ ᱟᱠᱚ ᱢᱟ ᱩᱱᱠᱩ ᱟᱨᱚ ᱵᱚᱱ ᱥᱮᱬᱟ ᱫᱟᱲᱮ ᱟᱠᱚᱢᱟ
ᱦᱮᱸ
ᱤᱱᱟ. ᱜᱮᱵᱚᱱ ᱪᱮᱥᱴᱟᱭᱟ
ᱦᱮᱸ
ᱟᱪᱪᱷᱟ ᱜᱚᱢᱠᱮ ᱟᱹᱰᱤ ᱵᱮᱥ ᱵᱩᱡᱽ ᱮᱱᱟ ᱟᱹᱵᱤᱱ ᱥᱟᱶ ᱜᱟᱞᱢᱟᱨᱟᱣ ᱠᱟᱛᱮᱫ
ᱦᱳᱭ ᱟᱹᱞᱤᱧ ᱦᱚᱸ ᱟᱹᱰᱤ ᱢᱚᱡᱽ ᱜᱮᱞᱤᱧ ᱟᱹᱭᱠᱟᱹᱣ ᱠᱮᱫᱟ ᱟᱹᱵᱤᱱ ᱥᱟᱞᱟᱜ ᱱᱚᱜᱼᱚᱭ ᱜᱟᱯᱟᱞᱢᱟᱨᱟᱣ ᱠᱟᱛᱮᱫ ᱱᱩᱱᱟᱹᱜ ᱪᱮᱦᱮᱨᱟᱱ ᱠᱟᱛᱷᱟ ᱠᱚ ᱞᱟᱹᱭ ᱦᱩᱭ ᱮᱱ ᱟᱹᱰᱤ ᱨᱟᱹᱥᱠᱟᱹ ᱟᱹᱞᱤᱧ ᱚᱞᱤᱧ ᱵᱩᱡ ᱠᱮᱫᱼᱟ ᱢᱟ ᱛᱟᱦᱚᱞᱮ
ᱟᱪᱪᱷᱟ ᱢᱟ ᱛᱟᱦᱚᱞᱮ ᱢᱟ ᱡᱚᱦᱟᱨ ᱜᱮ
ᱡᱚᱦᱟᱨ ᱜᱮ ᱡᱚᱦᱟᱨ ᱜᱮ ᱜᱚᱝᱠᱮ ᱱᱟᱯᱟᱭ